ᱦᱮᱸ ᱟᱸᱡᱚᱢᱚᱜ ᱠᱟᱱᱟ, ᱡᱳᱨᱮ ᱜᱮᱛᱚ?
ᱪᱮᱫ ᱠᱚ ᱪᱤᱠᱟᱹ ᱵᱟᱲᱟ ᱦᱩᱭᱩᱜ ᱠᱟᱱᱟ ᱱᱚᱣᱟ ᱟᱵᱚᱣᱟᱜ ᱦᱟᱹᱨᱭᱟᱹᱲ ᱫᱷᱟᱹᱨᱛᱤ ᱯᱩᱨᱤ ᱨᱮ?
ᱦᱚᱸᱜᱚᱭ ᱦᱟᱹᱲᱤᱭᱟᱹᱨ ᱫᱷᱟᱹᱨᱛᱤ ᱯᱩᱨᱤ ᱱᱚᱜ ᱚᱭ ᱱᱤᱛᱳᱜ ᱢᱟ ᱵᱟᱭᱨᱮ ᱥᱮᱜ ᱳᱰᱳᱜ ᱦᱳᱭ ᱠᱟᱱᱟ᱾ ᱛᱚ ᱫᱟᱜ ᱵᱟᱭ ᱫᱟᱜᱮᱜ ᱛᱮ ᱱᱚᱜ ᱚᱭ ᱫᱩᱲᱩᱵ ᱵᱟᱲᱟ ᱦᱳᱭ ᱠᱟᱱᱟ ᱵᱟᱭᱨᱮ ᱥᱮᱜ ᱨᱮ ᱱᱟᱯᱟᱭ ᱵᱩᱡᱷᱟᱹᱜ ᱠᱟᱱᱟ ᱦᱚᱭ ᱫᱟᱭ ᱾
ᱟᱦ ᱟᱵᱚᱣᱟᱜ ᱡᱟᱱᱳ ᱟᱵᱚᱭᱟᱜ ᱡᱟᱸ ᱦᱮᱸ ᱟᱵᱷᱚᱣᱟᱜ ᱡᱟᱦᱮᱨ ᱟᱵᱷᱚᱣᱟᱜ ᱮᱱᱮᱡᱽ ᱫᱚ ᱡᱟᱦᱟᱸ ᱱᱚᱣᱟ ᱫᱷᱟᱹᱨᱛᱤ ᱨᱮ ᱢᱟᱱᱮ ᱚᱱᱟ ᱟᱢ ᱵᱟᱢ ᱵᱩᱡᱽ ᱫᱟᱲᱮᱭᱟᱜᱼᱟ ᱡᱮ ᱢᱮᱱᱛᱮ ᱱᱤᱛᱚᱜ ᱫᱟᱜᱟᱭ ᱥᱮ ᱵᱟᱭ ᱫᱟᱜᱟ ᱾
ᱦᱳᱭ ᱚᱱᱟ ᱜᱮᱛᱚ ᱚᱠᱟᱨᱮ ᱚᱠᱟ ᱜᱚᱫᱟᱭ ᱚᱦᱚᱢ ᱞᱟᱹᱭ ᱠᱮᱭᱟ ᱪᱤᱠᱟᱹ ᱜᱚᱫᱟᱭ᱾
ᱦᱮᱸ ᱛᱟᱦᱚᱞᱮ ᱚᱱᱟᱜᱮ ᱟᱢ ᱟᱢ ᱵᱟᱲᱟᱭ ᱢᱮᱱᱟᱜᱼᱟ ᱡᱮ ᱚᱠᱟᱥᱮᱫ ᱵᱮᱥᱤ ᱫᱟᱜᱟᱭ ᱥᱮ ᱚᱠᱟᱥᱮᱫ ᱠᱚᱢᱮ ᱫᱟᱜᱟᱭ ᱵᱟᱲᱟᱭ ᱢᱮᱱᱟᱜᱼᱟ ᱟᱢ ᱴᱷᱮᱱ?
ᱵᱟ ᱤᱧ ᱥᱮᱫ ᱫᱚ ᱦᱟᱜ ᱠᱷᱟᱱ ᱵᱟᱲᱟᱭ ᱵᱟᱝ ᱵᱟᱹᱧ ᱵᱟᱲᱟᱭ ᱠᱟᱜᱼᱟ᱾ ᱛᱚ ᱟᱢᱮᱢ ᱞᱟᱹᱭ ᱞᱮᱠᱷᱟᱱ ᱟᱢ ᱡᱩᱫᱤᱢ ᱵᱟᱲᱟᱭ ᱠᱟᱜ ᱠᱷᱟᱜ? ᱠᱟᱹᱴᱤᱡ ᱮᱢ ᱞᱟᱹᱭ ᱫᱟᱲᱮ ᱠᱮᱭᱟ ᱤᱧ ᱦᱚᱸ ᱵᱟᱲᱟᱭ ᱥᱟᱱᱟᱧ ᱠᱟᱱᱟ᱾
ᱚ ᱠᱟᱹᱴᱤᱡ ᱨᱚᱲ ᱴᱟᱜ ᱠᱟᱹᱴᱤᱡ ᱟᱥᱛᱮ ᱧᱚᱜ ᱟᱸᱡᱚᱢᱚᱜ ᱠᱟᱱ ᱛᱟᱢᱟ᱾
ᱚ ᱞᱮᱭᱫᱤᱧ ᱟᱢ ᱞᱮᱭᱫᱤᱧ ᱪᱮᱫᱽ ᱠᱚ ᱞᱟᱹᱭᱟ ᱟᱢᱮᱢ ᱵᱟᱲᱟᱭ ᱠᱷᱟᱱ ᱠᱟᱹᱴᱤᱡ ᱮᱢ ᱞᱟᱹᱭ ᱠᱮᱭᱟ ᱤᱧᱦᱚᱸ ᱠᱟᱹᱴᱤᱡ ᱤᱧ ᱤᱭᱟᱹ ᱟᱧ ᱵᱩᱡᱷᱟᱹᱣ ᱠᱮᱭᱟ ᱠᱟᱹᱴᱤᱡ᱾ ᱤᱧ ᱢᱟ ᱵᱟᱹᱧ ᱵᱟᱲᱟᱭᱟ ᱛᱚ ᱚᱱᱟᱜᱤᱧ ᱠᱩᱞᱤᱭᱮᱫ ᱢᱮ ᱟᱢ, ᱦᱳᱭ᱾
ᱢᱟᱱᱮ ᱢᱟᱱᱮ ᱟᱵᱚ ᱡᱟᱦᱟᱸ ᱱᱚᱣᱟ ᱱᱚᱣᱟ ᱫᱷᱟᱹᱨᱛᱤ ᱨᱮ ᱡᱟᱦᱟᱸ ᱟᱵᱚᱣᱟᱜ ᱢᱮᱱᱟᱜ ᱫᱚ ᱡᱟᱦᱟᱸ ᱤᱭᱟᱹ ᱥᱮᱫ ᱵᱮᱥᱤ ᱫᱟᱜᱽ ᱜᱮᱭᱟᱭ ᱡᱟᱦᱟᱸ, ᱚᱱᱮ ᱤᱭᱟᱹ ᱦᱚᱸᱢ ᱟᱸᱡᱚᱢ ᱵᱟᱲᱟ ᱠᱟᱜ ᱜᱮᱭᱟ ᱡᱟᱦᱟᱸ ᱫᱟᱨᱡᱤᱞᱤᱝ?
ᱦᱮᱸ ᱦᱮᱸ ᱦᱳᱭ
ᱫᱟᱨᱡᱤᱞᱤᱝ ᱥᱮᱫ ᱵᱮᱥᱤ ᱫᱟᱜ ᱜᱮᱭᱟᱭ ᱛᱟᱨᱯᱚᱨᱮ᱾ ᱛᱟᱨᱯᱚᱨᱮ ᱟᱨᱦᱚᱸ ᱚᱱᱮ ᱪᱮᱫ ᱠᱚ ᱞᱟᱹᱭ ᱫᱟ ᱦᱟᱯᱮ ᱦᱤᱲᱤᱧ ᱠᱤᱫᱟᱹᱧ ᱩᱱᱟᱹᱜ ᱫᱚ ᱫᱤᱥᱟᱹ ᱫᱚ ᱵᱟᱹᱱᱩᱜᱼᱟ ᱟᱫᱚ᱾ ᱠᱟᱹᱴᱤᱡ ᱚᱱᱟ ᱩᱭᱦᱟᱹᱨ ᱵᱟᱲᱟ ᱞᱟᱦᱟᱛᱮ ᱵᱳᱭ ᱠᱚ ᱯᱟᱲᱦᱟᱣ ᱵᱟᱲᱟ ᱦᱩᱭ ᱠᱟᱱᱟ ᱛᱚ ᱢᱟᱱᱮ ᱡᱟᱦᱟᱸ ᱯᱚᱛᱚᱵ ᱠᱚ ᱞᱟᱦᱟᱛᱮ᱾ ᱯᱟᱲᱦᱟᱣ ᱵᱟᱲᱟ ᱦᱩᱭ ᱠᱟᱱ ᱫᱚ᱾
ᱦᱮᱸ ᱦᱮᱸ᱾
ᱡᱟᱦᱟᱸ ᱤᱭᱟᱹ ᱤᱨᱟᱹᱞ ᱪᱟᱱᱟᱪ ᱟᱨᱮ ᱪᱟᱱᱟᱪ ᱨᱮ ᱯᱟᱲᱦᱟᱣ ᱦᱩᱭ ᱠᱟᱱᱟ ᱩᱱᱟᱹᱜ ᱛᱮᱱᱟᱜ ᱠᱟᱛᱷᱟ ᱫᱚ ᱫᱤᱥᱟᱹ ᱦᱚᱭ ᱛᱚ ᱵᱟᱹᱱᱩᱜᱼᱟ ᱩᱱᱟᱹᱜ ᱫᱚ᱾ ᱴᱷᱤᱠ ᱥᱟᱹᱦᱤᱡ ᱵᱟᱝ ᱥᱮ᱾
ᱦᱳᱭ ᱠᱤᱪᱷᱩ ᱜᱟᱱ ᱫᱚ ᱵᱟᱲᱟᱭ ᱢᱮᱱᱟᱜ ᱟᱠᱟᱫᱟ ᱛᱚ ᱥᱮ ᱵᱟᱝ?
ᱦᱮᱸ ᱦᱮᱸ ᱡᱟᱦᱟᱸ ᱟᱵᱚᱣᱟᱜ ᱡᱮᱢᱚᱱ ᱡᱮᱞᱮᱠᱟ ᱟᱵᱚᱣᱟᱜ ᱢᱩᱨᱩᱵᱷᱩᱢᱤ ᱥᱮᱫ ᱫᱚ ᱩᱱᱟᱹᱜ ᱵᱟᱭ ᱫᱟᱜᱟ᱾
ᱵᱟᱝ ᱚᱱᱛᱮ ᱫᱚ ᱵᱟᱭ ᱫᱟᱜᱟ ᱚᱱᱛᱮ ᱫᱚ ᱦᱳᱭ᱾
ᱟᱸᱡᱚᱢ ᱵᱟᱲᱟ ᱟᱠᱟᱫ ᱜᱮᱭᱟᱢ ᱢᱚᱨᱩᱵᱷᱩᱢᱤ ᱡᱟᱭᱜᱟ ᱫᱚ᱾
ᱦᱮᱸ ᱚᱱᱛᱮ ᱫᱚ ᱟᱸᱡᱚᱢ ᱠᱟᱜ ᱟᱹᱧ ᱚᱱᱛᱮ ᱢᱟ ᱵᱟᱞᱤ ᱫᱤᱥᱚᱢ ᱦᱮᱸᱥᱮ ᱵᱟᱝ᱾
ᱦᱮᱸ ᱚᱱᱛᱮ ᱫᱚ ᱵᱟᱞᱤ ᱫᱤᱥᱚᱢ᱾
ᱦᱩᱸ
ᱵᱟᱞᱤ ᱫᱤᱥᱚᱢ ᱚᱱᱛᱮ ᱫᱚ ᱢᱟᱱᱮ ᱫᱟᱜ ᱠᱚᱨᱮᱱᱟᱜ ᱫᱚ ᱫᱚᱢᱮ ᱜᱮ ᱚᱵᱷᱟᱵᱽ ᱦᱮᱥᱮ᱾
ᱫᱚᱢᱮ ᱚᱵᱷᱟᱵ ᱚᱱᱛᱮ ᱫᱚ ᱫᱟᱜ ᱚᱠᱟᱲᱮᱢ ᱧᱟᱢᱟ᱾
ᱦᱮᱸ ᱦᱮᱸ ᱛᱟᱦᱚᱞᱮ ᱟᱢ ᱫᱚ ᱟᱢ ᱫᱚ ᱛᱟᱦᱚᱞᱮ ᱵᱟᱲᱟᱭ ᱢᱮᱱᱟᱜ ᱛᱟᱢᱟ ᱥᱮ ᱵᱟᱝ ᱡᱮ ᱢᱮᱱᱛᱮ᱾ ᱢᱩᱨᱩᱵᱷᱩᱢᱤ ᱥᱮᱫ ᱛᱟᱦᱚᱞᱮ ᱚᱠᱟ ᱞᱮᱠᱟ ᱚᱲᱟᱜ ᱠᱚᱠᱚ ᱵᱮᱱᱟᱣ ᱜᱮᱭᱟ ᱚᱱᱟ ᱵᱟᱲᱟᱭ ᱢᱮᱱᱟᱜ ᱛᱟᱢᱟ ᱥᱮ ᱵᱟᱝ᱾
ᱵᱟᱝ ᱤᱧ ᱫᱚ ᱵᱟᱹᱧ ᱵᱟᱲᱟᱭᱟ ᱚᱱᱟ ᱫᱚ, ᱚᱱᱟ ᱠᱟᱹᱴᱤᱡ ᱮᱢ ᱞᱟᱹᱭ ᱞᱮᱠᱷᱟᱱ᱾ ᱵᱟᱲᱟᱭ ᱧᱚᱜ ᱠᱮᱭᱟ᱾
ᱦᱮᱸ ᱡᱟᱦᱟᱸ ᱟᱵᱚ ᱡᱟᱦᱟᱸ ᱯᱚᱛᱚᱵ ᱨᱮ ᱡᱟᱦᱟᱸ ᱜᱮᱞ ᱢᱤᱫ ᱪᱟᱱᱟᱪ ᱯᱚᱛᱚᱵ ᱨᱮ ᱡᱟᱦᱟᱸ ᱟᱵᱚ᱾ ᱚᱛᱱᱚᱜ, ᱚᱛᱱᱚᱜ ᱯᱚᱛᱚᱵ ᱫᱚᱢ ᱟᱸᱡᱚᱢ ᱵᱟᱲᱟ ᱟᱠᱟᱫ ᱜᱮᱭᱟ ᱚᱛᱱᱚᱜ᱾
ᱦᱮᱸ ᱦᱮᱸ ᱟᱸᱡᱚᱢ ᱠᱟᱹᱫᱟᱹᱧ᱾
ᱦᱳᱭ ᱡᱟᱦᱟᱸ ᱚᱛᱱᱚᱜ ᱯᱚᱛᱚᱵ ᱨᱮ ᱚᱞ ᱢᱮᱱᱟᱜ ᱛᱟᱵᱚᱱ ᱫᱚ ᱡᱮ ᱢᱮᱱᱛᱮ᱾ ᱡᱮ ᱢᱩᱨᱩᱵᱷᱩᱢᱤ ᱥᱮᱫ ᱫᱚ ᱫᱟᱜ ᱠᱚᱨᱮᱱᱟᱜ ᱚᱵᱷᱟᱵᱽ ᱫᱚ ᱠᱚᱢ ᱜᱮᱭᱟ᱾
ᱦᱮᱸ ᱚᱱᱛᱮ ᱢᱟ ᱠᱚᱢ ᱜᱮ ᱚᱱᱟ ᱢᱟ ᱵᱟᱲᱟᱭ ᱢᱮᱱᱟᱜᱼᱟ᱾
ᱚᱱᱛᱮ ᱫᱚ ᱫᱟᱜ ᱫᱚ ᱢᱟᱱᱮ ᱚᱱᱛᱮ ᱫᱚ ᱢᱟᱱᱮ ᱞᱟᱹᱭ ᱜᱟᱱᱚᱜᱼᱟ ᱚᱱᱛᱮ ᱫᱚ᱾ ᱢᱟᱱᱮ ᱵᱟᱞᱤ ᱜᱮ ᱚᱱᱠᱟ᱾
ᱚᱱᱠᱟ ᱢᱤᱫᱥᱟᱭ ᱯᱟᱨᱥᱮᱱ ᱨᱮᱱᱟᱜ ᱡᱟᱦᱟᱸ ᱢᱮᱱᱟᱜ ᱛᱟᱢ ᱥᱮ ᱦᱮᱸ ᱦᱮᱸ᱾ ᱡᱟᱦᱟᱸ ᱮᱭᱟᱭ ᱜᱮᱞ ᱯᱟᱸᱪ ᱜᱮ ᱢᱟᱱᱮ ᱵᱟᱞᱤ᱾ ᱦᱳᱭ, ᱢᱟᱱᱮ ᱫᱟᱜ ᱫᱚ ᱚᱱᱛᱮ ᱵᱮᱥᱤ ᱵᱟᱹᱱᱜ-ᱟ ᱦᱳᱭ ᱦᱳᱭ᱾
ᱟᱵᱚ ᱡᱟᱦᱟᱸ ᱱᱚᱣᱟ᱾ ᱱᱚᱣᱟ ᱟᱵᱚ ᱡᱟᱦᱟᱸ ᱱᱚᱣᱟ ᱟᱵᱚᱣᱟᱜ ᱫᱷᱟᱨᱮ ᱯᱟᱥᱮ ᱠᱚᱨᱮ ᱜᱮ ᱪᱮᱫ ᱫᱟᱜ ᱠᱚᱨᱮᱱᱟᱜ ᱚᱵᱷᱟᱵᱽ ᱫᱚ ᱵᱟᱹᱱᱩᱜᱼᱟ᱾
ᱚᱵᱷᱟᱵᱽ ᱫᱚ ᱵᱟᱱᱩᱜ ᱵᱟᱝ ᱱᱚᱱᱛᱮ ᱢᱟ ᱫᱟᱜ ᱨᱮᱱᱟᱜ ᱚᱵᱷᱟᱵᱽ ᱫᱚ ᱮᱠᱫᱚᱢ ᱜᱮ ᱵᱟᱝ᱾
ᱦᱮᱸ ᱦᱮᱸ᱾ ᱡᱟᱦᱟᱸ ᱟᱵᱚ ᱤᱭᱟᱹ ᱯᱚᱛᱚᱵ ᱨᱮᱦᱚᱸ ᱚᱱᱠᱟᱜᱮ ᱚᱞ ᱢᱮᱱᱟᱜᱼᱟ ᱡᱟᱦᱟᱸ ᱱᱟᱜᱟᱢ ᱯᱚᱛᱚᱵ ᱨᱮᱦᱚᱸ᱾ ᱢᱟᱱᱮ ᱡᱮ ᱤᱭᱟᱹ ᱤᱫᱤ ᱠᱟᱛᱮᱜ ᱫᱚ ᱚᱞ ᱛᱟᱦᱮᱱ ᱜᱮᱭᱟ ᱡᱟᱦᱟᱸ ᱱᱟᱜ ᱡᱟᱦᱟᱸ᱾ ᱢᱟᱱᱮ ᱚᱠᱟ ᱥᱮᱫ ᱨᱮ ᱢᱟᱱᱮ ᱠᱟᱹᱴᱤᱡ ᱚᱲᱟᱜ ᱠᱚ ᱚᱠᱟ ᱞᱮᱠᱟ ᱠᱚ ᱵᱮᱱᱟᱣᱟ ᱦᱮᱸᱥᱮ᱾
ᱦᱮᱸ ᱦᱮᱸ᱾
ᱱᱟᱜᱟᱢ ᱯᱚᱛᱚᱵ ᱨᱮ ᱡᱚᱛᱚᱴᱟ ᱵᱟᱲᱟᱭ ᱧᱟᱢ ᱠᱟᱱᱟ ᱡᱮ ᱢᱮᱱᱛᱮ ᱟᱵᱚᱣᱟᱜ ᱡᱟᱦᱟᱸ᱾ ᱡᱟᱦᱟᱸ ᱢᱩᱨᱩᱵᱷᱩᱢᱤ ᱴᱚᱴᱷᱟ ᱦᱮᱸ ᱥᱮ᱾
ᱦᱮᱸ ᱦᱮᱸ᱾
ᱡᱟᱦᱟᱸ ᱟᱵᱚ, ᱢᱟᱱᱮ ᱴᱚᱰᱟᱝ ᱴᱟᱺᱰᱤ ᱵᱚᱱ ᱞᱟᱹᱭᱟ ᱡᱟᱦᱟᱸ ᱯᱷᱟᱠᱟ ᱛᱚ ᱠᱟᱹᱴᱤᱡ ᱚᱱᱟ ᱫᱚ ᱴᱚᱰᱟᱝ ᱴᱟᱺᱰᱤ ᱜᱮᱵᱚᱱ ᱞᱟᱹᱭᱟ ᱦᱮᱸ ᱥᱮ᱾
ᱦᱩᱸ ᱦᱩᱸ᱾
ᱚᱸᱰᱮ ᱫᱚ ᱡᱮᱹᱢ ᱡᱮᱞᱮᱠᱟ ᱚᱸᱰᱮ ᱫᱚ ᱢᱟᱱᱮ ᱚᱲᱟᱜ ᱠᱚᱫᱚ ᱠᱚ ᱵᱮᱱᱟᱣ ᱨᱮᱦᱚᱸ ᱢᱟᱱᱮ ᱩᱱᱟᱹᱜ ᱡᱷᱟᱹᱞ ᱮᱱᱛᱮ ᱯᱟᱠᱟ ᱚᱲᱟᱜ ᱫᱟᱞᱟᱱ ᱚᱲᱟᱜ ᱫᱚ ᱵᱟᱠᱚ ᱵᱮᱱᱟᱣᱟ ᱚᱱᱛᱮ ᱫᱚ᱾
ᱚᱻ ᱛᱟᱦᱞᱮ ᱚᱱᱛᱮ ᱫᱚ, ᱚᱠᱟ ᱧᱚᱜ ᱚᱠᱟ ᱧᱚᱜ ᱞᱮᱠᱟ ᱠᱚ ᱵᱮᱱᱟᱣᱟ ᱛᱟᱦᱞᱮ?
ᱢᱟᱱᱮ ᱚᱱᱛᱮ ᱫᱚ ᱡᱟᱸᱦᱟᱸ ᱢᱟᱱᱮ ᱰᱮᱞᱤᱜᱮ ᱚᱱᱛᱮ ᱫᱚ ᱢᱟᱱᱮ ᱵᱷᱩᱢᱤᱠᱚᱢᱯᱚ ᱫᱚᱢ ᱟᱸᱡᱚᱢ ᱵᱟᱲᱟ ᱟᱠᱟᱫ ᱜᱮᱭᱟ?
ᱦᱮᱸ ᱦᱮᱸ ᱟᱸᱡᱚᱢ ᱠᱟᱹᱫᱟᱹᱧ᱾
ᱦᱚᱭ ᱚᱱᱟ ᱡᱟᱸᱦᱟᱸ ᱰᱮᱞᱤ ᱵᱷᱩᱢᱤᱠᱚᱢᱯᱚ ᱦᱩᱭᱩᱜᱼᱟ ᱡᱟᱸᱦᱟᱸ ᱥᱮᱫ ᱢᱟᱱᱮ ᱫᱟᱨᱮ ᱠᱚ ᱡᱟᱦᱟᱸ ᱥᱮᱫ ᱵᱟᱝ ᱛᱟᱦᱮᱸᱱᱟ ᱫᱟᱨᱮ ᱯᱟᱞᱟ, ᱵᱩᱨᱩ ᱠᱚ ᱵᱟᱝ ᱛᱟᱦᱮᱸᱱᱟ ᱦᱮᱸ ᱥᱮ᱾
ᱦᱚᱭ ᱦᱚᱭ ᱦᱚᱭ᱾
ᱚᱱᱛᱮ ᱫᱚ ᱚᱱᱛᱮ ᱫᱚ ᱵᱤᱥᱤ ᱵᱷᱟᱜᱽ ᱵᱷᱩᱢᱤᱠᱚᱢᱯᱚ ᱛᱟᱨᱯᱚᱨ ᱜᱷᱩᱨᱱᱤ ᱡᱷᱚᱲ ᱚᱱᱟ ᱠᱚ ᱵᱤᱥᱤ ᱦᱩᱭᱩᱜ ᱜᱮᱭᱟ᱾ ᱢᱟᱱᱮ ᱞᱟᱹᱭ ᱜᱟᱱᱚᱜᱼᱟ ᱡᱟᱦᱟᱸ ᱥᱮᱫ ᱫᱚ ᱢᱟᱱᱮ ᱢᱟᱱᱮ ᱞᱚᱞᱚ ᱧᱚᱜ ᱠᱟᱹᱴᱤᱡ ᱵᱩᱡᱷᱟᱹᱜᱼᱟ ᱡᱟᱦᱟᱸ ᱢᱟᱱᱮ ᱚᱱᱛᱮ ᱫᱚ ᱥᱤᱛᱩᱝᱟᱭ ᱛᱚ ᱯᱨᱟᱭ ᱜᱮ ᱚᱱᱛᱮ ᱫᱚ᱾ ᱫᱟᱜ ᱡᱟᱹᱯᱩᱫ ᱠᱚᱨᱮᱱᱟᱜ ᱫᱚ ᱤᱭᱟᱹ ᱠᱚᱫᱚ ᱠᱟᱹᱴᱤᱡ ᱠᱚᱢ ᱜᱮᱭᱟ᱾
ᱦᱮᱸ ᱚᱱᱛᱮ ᱢᱟ ᱵᱟᱝ ᱦᱩᱭᱩᱜᱼᱟ ᱮᱠᱫᱚᱢ ᱜᱮ ᱮᱠᱟᱞ ᱧᱚᱜ ᱜᱮ᱾
ᱟᱵᱚ ᱥᱮᱫ ᱫᱚ ᱫᱟᱜ ᱡᱟᱹᱯᱩᱫ ᱫᱚ ᱦᱚᱭᱛᱚ ᱴᱷᱤᱠ ᱜᱮᱭᱟᱧ ᱵᱟᱛᱟᱣᱟ ᱵᱤ ᱵᱤᱥᱤ ᱜᱮᱭᱟ ᱟᱵᱚ ᱥᱮᱫ ᱫᱚ ᱫᱟᱜ ᱡᱟᱹᱯᱩᱫ ᱠᱚᱫᱚ?
ᱦᱮᱸ
ᱚᱱᱛᱮ ᱫᱚ ᱠᱤᱱᱛᱩ ᱟᱵᱚ ᱥᱮᱫ ᱫᱚ ᱛᱟᱭ ᱫᱟᱜ ᱟᱵᱚᱱ ᱠᱟᱱᱟᱭ ᱚᱱᱛᱮ ᱫᱚ ᱡᱟᱦᱟᱸ ᱟᱵᱚ ᱱᱟᱜᱟᱢ ᱨᱮ ᱚᱞ ᱢᱮᱱᱟᱜᱼᱟ ᱫᱚ ᱡᱮ ᱢᱟᱱᱮ ᱢᱟ ᱱᱟᱜᱟᱢ ᱫᱚ ᱵᱟᱝ ᱟᱵᱚᱱᱟᱜ ᱛᱚᱱᱚᱜ ᱨᱮ ᱚᱞ ᱢᱮᱱᱟᱜ ᱫᱚ ᱡᱮ ᱢᱮᱱᱛᱮ ᱢᱩᱨᱩᱵᱷᱩᱢᱤ ᱥᱮᱫ ᱫᱚ ᱫᱟᱜ ᱫᱷᱟᱨᱮᱱᱟᱜ ᱫᱚ ᱤᱭᱟᱹ ᱠᱚᱫᱚ ᱠᱟᱹᱴᱤᱡ ᱠᱚᱢ ᱜᱮᱭᱟ᱾
ᱚ
ᱦᱮᱸ ᱦᱮᱸ ᱚᱱᱟ ᱠᱷᱟᱹᱛᱤᱨ ᱜᱮ ᱚᱱᱛᱮ ᱫᱚ ᱵᱤᱥᱤ ᱡᱟᱦᱟᱸ ᱱᱟᱜᱟᱢ ᱵᱳᱭ ᱨᱮ ᱚᱞ ᱢᱮᱱᱟᱜ ᱫᱚ ᱚᱱᱛᱮ ᱫᱚ ᱵᱤᱥᱤ ᱵᱷᱩᱢᱤᱠᱚᱢᱯᱚ ᱦᱩᱭᱳᱜ ᱤᱭᱟᱹ ᱵᱷᱩᱢᱤᱠᱚᱢᱯᱚ ᱦᱳᱭᱳᱜ ᱜᱮᱭᱟ ᱚᱱᱟ ᱠᱷᱟᱛᱤᱨ ᱚᱲᱟᱜ ᱠᱚᱫᱚ ᱢᱟᱱᱮ ᱢᱟᱱᱮ ᱮᱢᱱᱤ ᱛᱟᱸᱵᱩ ᱠᱚᱨᱮᱱᱟᱜ ᱡᱟᱸᱦᱟᱸ ᱢᱮᱱᱟᱜ ᱫᱚ ᱛᱟᱸᱵᱩ ᱫᱚᱢ ᱟᱸᱡᱚᱢ ᱵᱟᱲᱟ ᱣᱟᱠᱟᱫᱟ ᱦᱮᱸ ᱥᱮ?
ᱦᱮᱸ ᱦᱩᱰᱤᱧ ᱧᱚᱜ ᱥᱟᱹᱦᱤᱡ ᱟᱨᱠᱤ᱾
ᱦᱮᱸ ᱦᱮᱸ ᱚᱱᱟ ᱛᱟᱸᱵᱩ ᱠᱚᱨᱮᱱᱟᱜ ᱚᱲᱟᱜ ᱠᱚᱠᱚ ᱵᱮᱱᱟᱣ ᱜᱮᱭᱟ᱾
ᱚ
ᱦᱳᱭ
ᱚ ᱦᱮᱸ
ᱛᱟᱸᱵᱩ ᱨᱮᱱᱟᱜ ᱚᱲᱟᱜ ᱠᱚᱜᱮ ᱠᱚ ᱵᱮᱱᱟᱣᱟ ᱞᱮᱠᱷᱟ ᱵᱮᱱᱟᱣ ᱟᱠᱚ ᱢᱟᱱᱮ ᱮᱸᱲᱮᱠᱷᱟᱱ ᱚᱱᱟ ᱫᱚ ᱢᱟᱱᱮ ᱡᱟᱦᱟᱸ ᱟᱵᱚᱣᱟᱜ ᱡᱟᱦᱟᱸ ᱵᱷᱩᱢᱤᱠᱢᱯᱚ ᱠᱚ ᱦᱩᱭᱩᱜ ᱫᱚ ᱡᱟᱦᱟᱸ ᱜᱷᱩᱨᱱᱤ ᱡᱷᱚᱲ ᱠᱚ᱾
ᱦᱮᱸ
ᱢᱟᱱᱮ ᱚᱱᱟ ᱦᱩᱭᱩᱜ ᱨᱮᱦᱚᱸ ᱢᱟᱱᱮ ᱚᱲᱟᱜ ᱠᱚ ᱚᱴᱟᱝ ᱜᱚᱫᱚᱜ ᱛᱟᱠᱚ ᱨᱮᱦᱚᱸ ᱢᱟᱱᱮ ᱡᱮ ᱢᱮᱱᱛᱮ ᱯᱟᱠᱟᱣ ᱟᱠᱟᱜ-ᱟ᱾ ᱛᱟᱦᱞᱮ ᱚᱴᱟᱝ ᱚᱜ ᱛᱟᱠᱚᱣᱟ ᱛᱟᱦᱞᱮ ᱟᱠᱚᱣᱟᱜ ᱜᱮ ᱤᱭᱟᱹ ᱪᱟᱞᱟᱜ ᱛᱟᱠᱚᱣᱟ ᱦᱮᱸ ᱥᱮ ᱵᱟᱝ ᱠᱷᱚᱨᱪᱟ ᱡᱟᱸᱦᱟᱸ ᱦᱮᱸ ᱥᱮ ᱵᱟᱝ?
ᱦᱳᱭ ᱠᱷᱚᱪᱟ ᱦᱳᱭ᱾
ᱦᱳᱭ ᱠᱷᱚᱨᱪᱟᱜᱼᱟ ᱚᱱᱛᱮ ᱫᱚ, ᱚᱱᱠᱟᱱ ᱵᱮᱯᱟᱨ᱾
ᱦᱩᱸ ᱦᱮᱞᱳ
ᱟᱢ ᱫᱚ
ᱚᱻ ᱞᱟᱹᱭᱫᱟᱹᱧ ᱰᱤᱥᱴᱟᱵᱚᱜ ᱠᱟᱱᱟ ᱞᱟᱹᱭᱤᱫᱟᱹᱧ ᱚᱸᱰᱮ ᱜᱮ ᱡᱟᱹᱱᱤᱡ ᱠᱷᱟᱱ ᱦᱩᱸ᱾ ᱦᱚᱸ ᱮᱢ ᱵᱟᱲᱟᱭ ᱦᱩᱭᱮᱱ ᱛᱮ ᱠᱟᱹᱴᱤᱡ ᱵᱷᱟᱜᱮ ᱵᱩᱡᱷᱟᱹᱣ ᱮᱱᱟ ᱱᱚᱜᱼᱚᱭ ᱡᱮ ᱚᱠᱟ ᱞᱮᱠᱟ ᱠᱚ ᱵᱮᱱᱟᱣᱟ ᱢᱮᱱ
ᱦᱮᱸ ᱦᱮᱸ ᱦᱩᱸ ᱦᱩᱸ ᱛᱟᱦᱞᱮ ᱟᱢ ᱫᱚᱢ ᱵᱟᱲᱟᱭ ᱜᱮᱭᱟ ᱛᱚ ᱡᱮ ᱫᱟᱨᱡᱤᱞᱤᱝ ᱥᱮᱫ ᱛᱟᱦᱞᱮ ᱪᱮᱜ ᱠᱚ ᱧᱟᱢᱚᱜ ᱜᱮᱭᱟ, ᱪᱮᱜ ᱠᱚ ᱵᱮᱥᱤ ᱧᱟᱢᱚᱜ ᱜᱮᱭᱟ, ᱥᱮ ᱪᱮᱜ ᱠᱚ ᱵᱟᱝ ᱧᱟᱢᱚᱜ ᱜᱮᱭᱟ? ᱚᱱᱟ ᱠᱚ ᱤᱫᱤ ᱠᱟᱛᱮᱜ ᱠᱟᱹᱴᱤᱡ ᱮᱢ ᱞᱟᱹᱭ ᱠᱮᱭᱟ?
ᱦᱩᱸ ᱫᱟᱨᱡᱤᱞᱤᱝ ᱥᱮᱜ ᱢᱟ ᱚᱱᱛᱮ ᱢᱟ ᱡᱟ ᱵᱟᱲᱟᱭ ᱧᱟᱢ ᱠᱟᱹᱫᱟᱹᱧ ᱚᱱᱛᱮ ᱢᱟ ᱵᱮᱥᱤᱨ ᱵᱷᱟᱜᱽ ᱚᱱᱮ ᱪᱟ ᱯᱟᱛᱟ ᱡᱟᱦᱟᱸ ᱡᱚ ᱵᱮᱥᱤ ᱠᱚ ᱪᱟᱥ ᱜᱮᱭᱟ ᱚᱱᱛᱮ ᱢᱟ᱾ ᱦᱳᱭ ᱟᱨ
ᱡᱟᱦᱟᱸ ᱪᱟ ᱯᱟᱛᱟ ᱠᱚ ᱦᱮᱸ ᱥᱮ?
ᱦᱳᱭ ᱪᱟ ᱯᱟᱛᱟ ᱚᱱᱟ ᱫᱟᱨᱮ᱾
ᱦᱩᱸ
ᱚᱱᱟᱜᱮ ᱵᱮᱥᱤ ᱠᱚ ᱪᱟᱥ ᱜᱮᱭᱟ, ᱚᱱᱛᱮ ᱢᱟ ᱚᱱᱟᱜᱮ ᱵᱮᱥᱤ ᱟᱸᱡᱚᱢ ᱧᱟᱢ
ᱦᱳᱭ ᱡᱟᱦᱟᱸ ᱚᱱᱛᱮ ᱜᱮ ᱵᱮᱥᱤ ᱢᱟᱱᱮ ᱪᱟᱥ ᱵᱟᱥ ᱠᱚ ᱪᱟ ᱪᱟ ᱡᱟᱦᱟᱸ ᱪᱟ ᱯᱟᱛᱟ ᱠᱚ ᱞᱟᱹᱭ ᱫᱚ ᱦᱮᱸ ᱥᱮ᱾
ᱦᱩᱸ ᱦᱩᱸ ᱦᱩᱸ ᱦᱳᱭ ᱚᱱᱟ ᱜᱮᱠᱚ ᱪᱟᱥᱟ ᱠᱚ᱾ ᱟᱨ ᱚᱱᱛᱮ ᱢᱟ ᱟᱵᱚ ᱥᱮᱜ ᱞᱮᱠᱟᱛᱮ ᱡᱮ ᱥᱚᱢᱚᱛᱚᱞ ᱡᱟᱭᱜᱟ ᱡᱮ ᱤᱭᱟᱹ ᱦᱩᱲᱩ ᱠᱚ ᱡᱮᱢᱚᱱ ᱦᱩᱭᱩᱜ ᱫᱚ ᱟᱠᱚ ᱫᱚ ᱚᱱᱛᱮ ᱫᱚ ᱵᱟᱝ ᱚᱝᱠᱟ ᱫᱚ ᱢᱟᱱᱮ ᱵᱩᱨᱩ ᱪᱮᱛᱟᱱ ᱨᱮᱜᱮ ᱚᱝᱠᱟ ᱦᱩᱰᱤᱧ ᱦᱩᱰᱤᱧ ᱥᱟᱺᱦᱤᱡ ᱠᱚ ᱤᱭᱟᱹ ᱠᱟᱜᱼᱟ ᱩᱝᱠᱩ ᱫᱚ᱾ ᱚᱱᱟ ᱡᱟ ᱦᱤᱥᱟᱹᱵ ᱛᱟᱦᱮᱱ ᱫᱚ ᱦᱩᱲᱳ ᱠᱚ ᱡᱮᱢᱚᱱ ᱠᱚ ᱪᱟᱥ ᱜᱮᱭᱟ᱾ ᱛᱚ ᱩᱝᱠᱩ ᱫᱚ ᱚᱱᱟ ᱵᱩᱨᱩ ᱪᱮᱛᱟᱱ ᱨᱮᱜᱮ ᱚᱝᱠᱟ ᱦᱩᱰᱤᱧ ᱦᱩᱰᱤᱧ ᱥᱟᱹᱦᱤᱡ ᱠᱚ ᱡᱩᱛ ᱠᱟᱜᱼᱟ ᱚᱱᱟᱜᱮ ᱦᱟᱱᱮ ᱰᱮ ᱱᱟᱸᱰᱮ ᱠᱚ ᱤᱭᱟᱹ ᱠᱟᱜᱼᱟ ᱤᱭᱟᱹ ᱚᱝᱠᱟ ᱠᱚ ᱡᱩᱛ ᱠᱟᱜ ᱛᱮ ᱟᱨ ᱠᱚ ᱨᱚᱦᱚᱭ ᱠᱟᱜᱼᱟ ᱚᱝᱠᱟ ᱨᱚᱜᱟ ᱨᱚᱜᱟ ᱥᱟᱹᱦᱤᱛ ᱜᱤ ᱟᱵᱚ ᱥᱮᱜ ᱢᱟ ᱥᱚᱢᱚᱛᱚᱞ ᱯᱞᱮ ᱧᱚᱜ ᱡᱟᱭᱜᱟ ᱢᱮᱱᱟᱜ ᱠᱟᱫᱟ ᱥᱮ᱾ ᱟᱨ ᱚᱱᱛᱮ ᱫᱚ ᱚᱝᱠᱟ ᱫᱚ ᱵᱟᱝ ᱦᱳᱭ᱾
ᱦᱩ
ᱚᱝᱠᱟ ᱜᱮ ᱧᱮᱞ ᱧᱮᱞ ᱦᱩᱭᱩ ᱠᱟᱱᱛᱮ ᱠᱟᱹᱴᱤᱜ ᱟᱹᱰᱤ ᱱᱟᱯᱟᱭ ᱵᱩᱡᱷᱟᱹᱣᱱᱟ ᱚᱱᱛᱮᱱᱟᱜ ᱠᱟᱹᱴᱤᱜ᱾ ᱧᱮᱞ ᱵᱟᱲᱟ ᱠᱟᱛᱮᱜ ᱵᱷᱟᱜᱮ ᱵᱩᱡᱷᱟᱹᱣ ᱠᱟᱱᱟᱛᱮ ᱟᱹᱰᱤ ᱢᱚᱸᱡᱽ ᱟᱨᱠᱤ ᱪᱟ ᱦᱩᱸ
ᱦᱮᱸ
ᱟᱫᱚ ᱚᱱᱟᱜᱮ ᱟᱵᱚ ᱦᱚᱸ ᱟᱫᱚ ᱜᱚᱴᱟ ᱫᱟᱬᱟ ᱞᱮᱱᱠᱷᱟᱱ ᱡᱷᱚᱛᱚ ᱵᱚᱱ ᱵᱩᱡᱽ ᱫᱟᱲᱮᱭᱟᱜᱼᱟ ᱡᱮ ᱚᱠᱟᱥᱮᱜ ᱚᱠᱟ ᱞᱮᱠᱟ ᱦᱩᱭᱩᱜ ᱠᱟᱱᱟ ᱟᱵᱚ ᱥᱮᱜ ᱟᱵᱚ ᱟᱵᱚ ᱱᱚᱣᱟ ᱯᱟᱥᱮ ᱠᱚᱨᱮᱜ ᱚᱠᱟᱞᱮᱠᱟ ᱟᱨ ᱚᱱᱛᱮ ᱟᱠᱚ ᱫᱤᱥᱚᱢ ᱚᱠᱟᱞᱮᱠᱟ ᱦᱩᱭᱩᱜ ᱠᱟᱱᱟ ᱥᱮ ᱵᱟᱝ?
ᱦᱮᱸ
ᱪᱟᱥ ᱵᱟᱥ ᱠᱚ ᱜᱚᱴᱟ ᱥᱮᱫ ᱛᱚ ᱥᱚᱢᱟᱱ ᱫᱚ ᱪᱟᱥᱵᱟᱥ ᱵᱟᱝ ᱦᱩᱭᱩᱜᱼᱟ᱾
ᱦᱮᱸ ᱦᱮᱸ ᱜᱚᱴᱟ ᱥᱮᱫ ᱫᱚ ᱪᱟᱥᱵᱟᱥ ᱫᱚ ᱥᱚᱢᱟᱱ ᱫᱚ ᱵᱟᱝ ᱦᱩᱭᱩᱜ ᱜᱮᱭᱟ᱾ ᱚᱱᱛᱮ ᱫᱚ ᱚᱱᱛᱮ ᱫᱚ ᱨᱮᱭᱟᱲᱟ ᱢᱟᱱᱮ ᱨᱮᱭᱟᱲ ᱫᱤᱥᱚᱢ ᱡᱟᱠᱮ ᱵᱚᱞᱮ ᱞᱟᱹᱭ ᱜᱟᱱᱚᱜᱼᱟ ᱢᱤᱫ ᱯᱚᱠᱠᱷᱮ ᱢᱤᱫ ᱛᱚᱨᱚᱯ ᱫᱚ ᱨᱮᱭᱟᱲ ᱫᱤᱥᱚᱢ ᱦᱮᱸ ᱥᱮ᱾
ᱦᱟᱸ
ᱨᱮᱭᱟᱲ ᱧᱚᱜ ᱜᱮᱭᱟ ᱛᱚ᱾
ᱚ ᱚᱱᱛᱮ ᱫᱚ ᱨᱭᱟᱲ ᱜᱮᱭᱟ᱾
ᱦᱩᱸ ᱚᱱᱟᱛᱮ ᱚᱱᱟᱛᱮ ᱚᱱᱛᱮ ᱫᱚ ᱵᱮᱥᱤ ᱪᱟ ᱡᱟᱦᱟᱸ ᱪᱟ ᱵᱚᱱ ᱧᱩᱭ ᱫᱚ ᱟᱵᱚ ᱚᱱᱟ ᱫᱚ ᱵᱮᱥᱤ ᱚᱱᱛᱮ ᱦᱩᱭᱩᱜ ᱜᱮᱭᱟ ᱪᱟ ᱦᱮᱸᱥᱮ᱾
ᱦᱮᱸ ᱦᱳᱭ,
ᱚᱱᱠᱟᱱ ᱠᱟᱛᱷᱟ,
ᱟᱨ
ᱟᱨ ᱛᱟᱞᱦᱮ ᱟᱨ ᱵᱟᱲᱟᱭ ᱢᱮᱱᱟᱜ ᱟᱥᱮ ᱵᱟᱝ ᱡᱮ ᱢᱮᱱᱛᱮ ᱚᱠᱟ ᱥᱮᱫ ᱫᱚ ᱵᱮᱥᱤ ᱢᱟᱱᱮ ᱢᱟᱱᱮ ᱚᱱᱮ ᱵᱚᱨᱚᱯᱷ ᱠᱚ ᱚᱠᱟ ᱥᱮᱫ ᱧᱩᱨᱩᱜ ᱜᱮᱭᱟ ᱵᱮᱥᱤᱨ ᱵᱷᱟᱜ ᱚᱱᱛᱮ ᱜᱮ ᱫᱟᱨᱡᱤᱞᱤᱝ ᱥᱮᱫ ᱦᱚᱸ ᱧᱩᱨᱩᱜ ᱜᱮᱭᱟ ᱵᱚᱨᱚᱯᱷ ᱠᱚᱫᱚ ᱦᱮᱸᱥᱮ,
ᱦᱮᱸ ᱚᱱᱟ ᱥᱟᱭᱤᱰ ᱦᱚᱸ ᱦᱩᱭᱩᱜ ᱜᱮᱭᱟ ᱵᱚᱨᱚᱯᱷ ᱫᱚ ᱚᱱᱛᱮ ᱜᱮ᱾
ᱦᱮᱸ ᱛᱟᱞᱦᱮ ᱟᱨ ᱟᱨ ᱟᱢ ᱡᱟᱦᱟᱸ ᱯᱚᱛᱚᱵ ᱠᱚ ᱯᱟᱲᱦᱟᱣ ᱨᱮ ᱟᱨ ᱡᱟᱦᱟᱸ ᱧᱟᱢ ᱠᱟᱜ ᱫᱚᱢ ᱡᱟᱦᱟᱸ ᱯᱚᱛᱚᱵ ᱠᱚ ᱯᱟᱲᱦᱟᱣ ᱠᱚᱨᱮ ᱡᱟᱦᱟᱸᱟᱢ ᱧᱟᱢ ᱵᱟᱲᱟᱣ ᱠᱟᱫᱟ ᱚᱱᱟ ᱠᱚ ᱤᱫᱤ ᱠᱟᱛᱮ ᱠᱟᱹᱴᱤᱡ ᱮᱢ ᱞᱟᱹᱭ ᱞᱮᱠᱷᱟᱱ ᱡᱟᱦᱟᱸ ᱠᱚᱨᱮ ᱢᱟᱱᱮ ᱫᱟᱜ ᱠᱚ ᱵᱮᱥᱤ ᱢᱮᱱᱟᱜᱼᱟ ᱡᱟᱦᱟᱸ ᱢᱟᱱᱮ ᱟᱵᱚᱣᱟᱜ ᱫᱚᱨᱭᱟ ᱠᱚ ᱡᱟᱦᱟᱸ ᱵᱮᱥᱤ ᱢᱮᱱᱟᱜ ᱫᱚ ᱦᱮᱸᱥᱮ,
ᱦᱮᱸ ᱦᱮᱸ ᱦᱮᱸ,
ᱚᱱᱟ ᱠᱚᱢ ᱵᱟᱲᱟᱭᱟᱥᱮ ᱵᱟᱝ ᱡᱮ ᱢᱮᱱᱛᱮ ᱚᱠᱟ ᱠᱚᱨᱮ ᱫᱟᱜ ᱵᱤᱪᱷᱤ ᱢᱮᱱᱟᱜᱼᱟ ᱫᱟᱜᱟᱭ? ᱢᱟᱱᱮ ᱟᱵᱚᱣᱟᱜ ᱡᱟᱦᱟᱸ, ᱟᱵᱚ ᱡᱟᱦᱟᱸ ᱱᱚᱣᱟ ᱢᱮᱱᱟᱜ ᱵᱚᱱ ᱫᱚ ᱤᱭᱟᱹᱨᱮ ᱪᱮᱫ ᱠᱚ ᱞᱟᱹᱭ ᱫᱚ ᱟᱵᱚ ᱱᱚᱣᱟ ᱡᱟᱦᱟᱸ ᱟᱵᱚ ᱪᱮᱫ ᱠᱚ ᱞᱟᱹᱭ ᱫᱚ ᱦᱟᱯᱮ
ᱱᱚᱣᱟ ᱡᱟᱦᱟᱸ ᱟᱵᱚ ᱤᱭᱟᱹᱨᱮ?
ᱦᱳᱭ, ᱪᱮᱫ ᱠᱚ ᱞᱟᱹᱭ ᱫᱟ ᱟᱵᱚᱣᱟᱜ ᱟᱵᱚᱣᱟᱜ ᱯᱟᱥᱮ ᱨᱮᱜᱮ ᱛᱚ ᱦᱭᱛᱳ ᱢᱮᱱᱟᱜ ᱫᱚ ᱢᱮᱱᱟᱜᱼᱟ ᱾ᱦᱳᱭᱛᱳ ᱱᱟᱹᱭ ᱡᱟᱦᱟᱸ ᱟᱵᱚᱣᱟᱜ ᱫᱚᱨᱭᱟ ᱫᱚᱨᱭᱟ ᱫᱚ ᱢᱮᱱᱟᱜᱼᱟ ᱟᱹᱰᱤ ᱢᱟᱨᱟᱝ ᱟᱜ᱾
ᱦᱮᱸ ᱫᱚᱨᱭᱟ ᱫᱚ ᱢᱮᱱᱟᱜ ᱟᱠᱟᱜ-ᱟ᱾
ᱢᱮᱱᱠᱷᱟᱱ ᱫᱟᱜ ᱫᱚ ᱫᱟᱜ ᱫᱚ ᱢᱟᱱᱮ ᱩᱱᱟᱹᱜ ᱫᱟᱜ ᱟᱵᱚᱥᱮᱫ ᱫᱚ ᱵᱟᱝ ᱦᱤᱡᱩᱜᱼᱟ ᱦᱮᱸᱥᱮ᱾
ᱟᱵᱚ ᱥᱮᱫ ᱫᱚ ᱚᱱᱠᱟ ᱫᱚ ᱵᱟᱝ ᱟᱵᱳ ᱫᱚ ᱤᱭᱟᱹ ᱡᱟᱭᱜᱟ ᱨᱮ ᱢᱮᱱᱟᱜ ᱟᱠᱟᱫ ᱵᱚᱱᱟ ᱠᱟᱹᱴᱤᱡ ᱮ ᱡᱟᱭᱜᱟ ᱨᱮᱛᱚ, ᱟᱨ ᱮᱴᱟᱜ ᱥᱮᱫ ᱢᱟ ᱤᱭᱟᱹ ᱞᱟᱛᱟᱨ ᱧᱚᱜ ᱜᱮᱛᱟ ᱠᱚᱣᱟ ᱥᱮ ᱩᱱᱠᱩᱣᱟᱜ ᱤᱭᱟᱹ ᱫᱚ᱾ ᱛᱚ ᱚᱱᱛᱮ ᱢᱟ, ᱫᱟᱜ ᱦᱳᱭ ᱫᱟᱜ ᱫᱟᱨᱮ ᱠᱚᱨᱮᱜ ᱜᱮ,
ᱦᱳᱭ ᱦᱳᱭ, ᱛᱟᱦᱞᱮ ᱚᱱᱟᱜᱮ ᱯᱚᱛᱚᱵ ᱠᱚᱨᱮ ᱫᱚ ᱤᱭᱟᱹ ᱠᱚᱫᱚ ᱚᱞ ᱫᱚ ᱢᱮᱱᱟᱜᱼᱟ ᱡᱟᱦᱟᱸ ᱯᱚᱛᱚᱵ ᱠᱚ ᱯᱟᱲᱦᱟᱣ ᱞᱮᱠᱷᱟᱱ ᱡᱷᱚᱛᱚ ᱜᱮ ᱵᱟᱲᱟᱭ ᱛᱮᱱᱟᱜ ᱡᱟᱦᱟᱸ ᱢᱮᱱᱟᱜᱼᱟ ᱡᱷᱚᱛᱚᱢ ᱵᱟᱲᱟᱭ ᱫᱟᱲᱮᱭᱟᱜᱼᱟ᱾ ᱡᱟᱦᱟᱸ ᱵᱟᱢ ᱵᱟᱲᱟᱭᱟ ᱚᱱᱟ ᱦᱚᱸᱢ ᱵᱟᱲᱟᱭ ᱫᱟᱲᱮᱭᱟᱜᱼᱟ᱾
ᱚᱱᱟ ᱦᱚᱸᱢ ᱵᱟᱲᱟᱭᱟ ᱚᱱᱟ ᱡᱚ ᱛᱚᱴ ᱵᱩᱡᱷᱟᱹᱣᱟ ᱥᱮ ᱤᱭᱟᱹᱭᱟᱢ, ᱥᱤᱠᱷᱱᱟᱹᱛ ᱡᱤᱱᱤᱥ ᱦᱚᱸᱢ ᱠᱮᱢ ᱧᱟᱢᱟ᱾
ᱦᱮᱸ ᱟᱢ ᱡᱩᱫᱤ ᱚᱛᱱᱟᱜᱚᱜ ᱮᱢ ᱯᱟᱲᱦᱟᱣᱟ, ᱛᱟᱦᱚᱞᱮ ᱟᱵᱚ ᱡᱟᱦᱟᱸ ᱱᱚᱣᱟ ᱫᱷᱟᱹᱨᱛᱤ ᱯᱩᱨᱤ ᱠᱚᱨᱮᱱᱟᱜ ᱡᱚᱛᱚ ᱡᱤᱱᱤᱥᱮᱢ ᱵᱟᱲᱟᱭ ᱫᱟᱲᱮᱭᱟᱜᱼᱟ᱾ ᱡᱮ ᱢᱮᱱᱛᱮ ᱱᱚᱜ ᱱᱚᱣᱟ ᱫᱷᱟᱹᱨᱛᱤ ᱨᱮ ᱱᱚᱣᱟ ᱡᱟᱭ ᱱᱚᱣᱟ ᱡᱟᱭᱜᱟᱟᱨ ᱨᱮ ᱱᱚᱣᱟ ᱢᱮᱱᱟᱜᱼᱟ ᱢᱮᱱᱛᱮ᱾ ᱚᱠᱟ ᱡᱟᱭᱜᱟ ᱨᱮ ᱵᱩᱨᱩ ᱢᱮᱱᱟᱜᱼᱟ, ᱥᱮ ᱚᱠᱟᱟᱭᱜᱟ ᱨᱮ ᱡᱟᱦᱟᱸ ᱡᱟᱦᱟᱸ ᱚᱱᱮ ᱥᱮᱸᱜᱮᱞ ᱤᱭᱟᱹ ᱠᱚ ᱤᱭᱟᱹᱟᱹᱜ ᱫᱚ, ᱥᱮᱸᱜᱮᱞ ᱵᱩᱨᱩᱢ ᱟᱸᱡᱚᱢ ᱵᱟᱲᱟ ᱠᱟᱫᱟ?
ᱦᱮᱸ ᱥᱮᱸᱜᱮᱞ ᱵᱩᱨᱩ ᱟᱸᱡᱚᱢ ᱦᱩ ᱟᱠᱟᱱᱟ ᱚᱱᱟ ᱦᱚᱸ᱾ ᱚᱱᱛᱮ ᱚᱠᱟ ᱥᱮᱫ ᱢᱟ ᱫᱚᱢᱮ ᱦᱩᱭᱩᱜ ᱜᱮᱭᱟ ᱚᱱᱟ ᱦᱚᱸ᱾
ᱦᱮᱸ ᱚᱱᱟᱢ ᱵᱟᱲᱟᱭ ᱠᱷᱟᱱᱮᱢ ᱞᱟᱹᱭ ᱠᱮᱭᱟ, ᱡᱟᱦᱟᱸ ᱥᱮᱸᱜᱮᱞ ᱵᱩᱨᱩ ᱡᱟᱦᱟᱸ ᱪᱮᱫᱞᱮᱠᱟ ᱠᱟᱛᱮᱫ ᱪᱮᱫ ᱪᱤᱠᱟᱹ ᱞᱮᱠᱷᱟᱱ ᱢᱟᱱᱮ ᱪᱮᱫᱞᱮᱠᱟ ᱠᱟᱛᱮ ᱥᱮᱸᱜᱮᱞ ᱩᱸᱰᱩᱠᱚᱜ ᱜᱮᱭᱟ?
ᱚ ᱚᱱᱟ ᱢᱟ ᱠᱷᱩᱵᱽ ᱮᱴᱟ ᱫᱚ ᱵᱟᱹᱧ ᱵᱟᱲᱟᱭᱟ, ᱛᱚ ᱡᱟᱦᱟᱸ ᱦᱤᱥᱟᱹᱵ ᱤᱧ ᱵᱟᱲᱟᱭᱟ ᱚᱱᱟ ᱢᱟ ᱞᱟᱛᱟᱨ ᱨᱮ ᱚᱱᱠᱟ ᱜᱮ ᱫᱚᱢᱮ ᱟᱨᱠᱤ ᱡᱟᱦᱟᱸ ᱟᱨᱠᱤ ᱥᱮᱸᱜᱮᱞ ᱨᱮᱱᱟᱜ ᱤᱭᱟᱹ ᱢᱮᱱᱟᱜ ᱫᱚ ᱛᱟᱯ ᱠᱚ ᱢᱮᱱᱟᱜ ᱫᱚ᱾
ᱦᱳᱭ ᱡᱟᱦᱟᱸᱟ ᱢᱟᱱᱮ ᱟᱵᱚ ᱡᱟᱦᱟᱸᱟᱦᱟ ᱞᱚᱞᱚ ᱞᱚᱞᱚ, ᱡᱟᱦᱟᱸ ᱱᱚᱣᱟ ᱫᱷᱟᱹᱨᱛᱤ ᱨᱮᱱᱟᱜ ᱞᱚᱞᱚ, ᱢᱟᱱᱮ ᱚᱸᱰᱮ ᱫᱚ ᱵᱮᱥᱤ ᱞᱚᱞᱚᱜ ᱜᱮᱭᱟ ᱡᱟᱦᱟᱸ ᱵᱩᱨᱩ ᱵᱩᱨᱩ ᱛᱟᱦᱮᱱᱟ ᱵᱩᱨᱩ ᱞᱮᱠᱟ ᱜᱮ ᱛᱟᱦᱮᱱᱟ, ᱟᱨ ᱪᱮᱛᱟᱱ ᱨᱮ ᱢᱤᱫᱴᱟᱝ ᱚᱱᱟ ᱜᱷᱚᱝᱜᱚᱞ ᱞᱮᱠᱟ ᱛᱟᱦᱮᱱᱟ, ᱢᱟᱱᱮ ᱞᱟ ᱛᱟᱨ ᱫᱚ ᱢᱟᱱᱮ ᱫᱚᱢᱮ ᱞᱚᱞᱚ ᱞᱮᱱᱠᱷᱟᱱ ᱜᱮ ᱚᱱᱮ ᱪᱮᱛᱟᱱ ᱪᱮᱛᱟᱱ ᱡᱟᱦᱟᱸ ᱵᱩᱨᱩ ᱨᱮᱱᱟᱜ ᱰᱚᱜᱽ ᱴᱷᱮᱱ ᱦᱮᱸᱥᱮ?
ᱴᱷᱮᱱ ᱦᱮᱸ ᱦᱮᱸ ᱦᱳᱭ, ᱚᱱᱟ ᱫᱚ ᱴᱷᱮᱱ ᱴᱮ ᱢᱟᱱᱮ ᱤᱭᱟᱹ ᱦᱤᱡᱩᱜᱼᱟ ᱢᱟᱱᱮ ᱞᱚᱞᱚ ᱛᱮ ᱦᱮᱰᱮᱡ ᱩᱰᱩᱠᱚᱜᱼᱟ, ᱦᱳᱭ ᱦᱮᱰᱮᱜ ᱦᱮᱰᱮᱜ ᱠᱚᱚᱜᱼᱟ᱾
ᱦᱳᱭ ᱦᱳᱭ, ᱚᱸᱰᱮ ᱢᱟᱱᱮ ᱦᱮᱰᱮᱜ ᱩᱰᱩᱠᱚᱜᱼᱟ ᱡᱮᱢᱚᱱ ᱞᱚᱞᱚ ᱞᱮᱱᱠᱷᱟᱱ ᱪᱮᱜᱠᱟ ᱫᱟᱜ ᱠᱚ ᱦᱮᱰᱮᱡᱚᱜᱼᱟ ᱥᱮ᱾
ᱦᱩᱸ ᱦᱩᱸ ᱚᱝᱠᱟ ᱜᱮ᱾
ᱦᱮᱸ ᱚᱱᱠᱟ ᱦᱮᱰᱮᱜ ᱩᱰᱩᱠᱚᱜᱼᱟ᱾ ᱟᱨ ᱦᱮᱰᱮᱜ ᱩᱰᱩᱠ ᱞᱮᱱᱠᱷᱟᱱ ᱜᱮ ᱟᱫᱚ ᱡᱟᱦᱟᱸ ᱟᱵᱚᱣᱟᱜ ᱤᱭᱟᱹ ᱠᱚᱨᱮᱫ ᱤᱭᱟᱹᱜ ᱟᱥᱮ ᱟᱨ ᱚᱱᱟ ᱠᱚᱨᱮ ᱫᱚ ᱫᱟᱨᱮ ᱠᱚᱦᱚᱸ ᱛᱚ ᱩᱱᱟᱹᱜ ᱫᱚ ᱵᱟᱹᱱᱩᱜᱼᱟ᱾
ᱵᱟᱝ
ᱫᱟᱨᱮ ᱠᱚᱦᱚᱸ ᱩᱱᱟᱹᱜ ᱫᱚ ᱵᱟᱹᱱᱩᱜᱼᱟ ᱡᱮ ᱢᱮᱱᱛᱮ ᱚᱸᱰᱮ ᱫᱟᱨᱮ ᱠᱚ ᱢᱟᱱᱮ ᱫᱟᱨᱮ ᱠᱚᱫᱚ ᱡᱷᱚᱛᱚ ᱨᱟᱯᱟᱜ ᱨᱚᱝᱜᱚᱣ ᱠᱟᱱᱟ ᱟᱫᱚ ᱞᱚᱞᱚ ᱛᱚ᱾
ᱦᱳᱭ
ᱦᱮᱸ ᱞᱚᱞᱚ ᱛᱮᱫᱚ ᱢᱟᱱᱮ ᱨᱟᱯᱟᱜ ᱨᱚᱝᱜᱚᱣ ᱠᱟᱱᱟ᱾ ᱩᱱᱟᱹᱜ ᱠᱷᱟᱥ ᱫᱚ ᱵᱟᱹᱱᱩᱜᱼᱟ ᱫᱟᱨᱮ ᱠᱚᱫᱚ᱾ ᱦᱮᱸ ᱥᱮ ᱵᱟᱝ?
ᱚᱱ ᱦᱮᱸ ᱦᱳᱭ ᱚᱱᱮ ᱚᱱᱟᱜ ᱜᱮ
ᱚᱱᱛᱮ ᱫᱚ ᱢᱟᱱᱮ ᱢᱟᱱᱮ ᱟᱹᱰᱤ ᱵᱷᱟᱵ ᱡᱟᱦᱟᱸ ᱟᱵᱚᱣᱟᱜ ᱛᱟᱯᱢᱟᱛᱨᱟ ᱛᱟᱦᱞᱮ ᱚᱱᱛᱮ ᱫᱚ ᱠᱟᱹᱴᱤᱡ ᱵᱤᱥᱤ ᱜᱮᱭᱟ᱾
ᱵᱮᱥᱤ ᱜᱮᱭᱟ, ᱚᱱᱛᱮ ᱫᱚ ᱠᱟᱨᱚᱱ ᱢᱟ ᱵᱟᱥᱯᱚ ᱩᱰᱩᱝᱚᱜᱼᱟ ᱥᱮ ᱮᱞᱟᱝ ᱛᱟᱯᱢᱟᱛᱨᱟ ᱠᱚ ᱚᱱᱛᱮ ᱢᱟ ᱤᱭᱟᱹ ᱧᱚᱜ ᱜᱮᱭᱟ ᱥᱮ